ᱦᱮᱞᱳ᱾
ᱦᱮᱸ ᱡᱚᱦᱟᱨ ᱜᱤ, ᱞᱟᱹᱭ ᱵᱮᱱ᱾
ᱦᱮᱸ ᱪᱮᱫ ᱠᱚᱵᱤᱱ ᱪᱤᱠᱟᱹ ᱵᱟᱲᱟᱭᱫᱟ?
ᱪᱮᱫ ᱜᱮ ᱵᱟᱝ, ᱦᱚᱸᱜ-ᱚᱭ ᱵᱟᱹᱫᱽ ᱦᱮᱡ ᱦᱩᱭ ᱠᱟᱱᱟ᱾
ᱟᱪᱪᱷᱟ, ᱟᱫᱚᱞᱤᱧ ᱞᱟᱹᱭᱫᱟ᱾ ᱵᱟᱹᱫᱽ ᱢᱟᱱ ᱡᱟᱸᱦᱟᱱᱟᱜ ᱚᱝᱠᱟ ᱩᱭᱦᱟᱹᱨ ᱠᱩᱠᱞᱤ ᱠᱚ ᱢᱮᱱᱟᱜ ᱛᱟᱵᱤᱱᱟ? ᱡᱟᱸᱦᱟᱱᱟᱜ ᱵᱤᱥᱚᱭᱛᱮ ᱜᱟᱞᱚᱪ ᱞᱮᱱᱠᱷᱟᱱ ᱱᱟᱯᱟᱭᱚᱜ-ᱟ᱾
ᱟᱵᱮᱱ ᱜᱮ ᱞᱟᱹᱭᱵᱮᱱ᱾
ᱟᱪᱪᱷᱟ᱾ ᱟᱫᱚ ᱦᱟᱸᱜ ᱡᱚᱠᱷᱚᱱ ᱵᱟᱹᱫᱽ ᱵᱤᱱ ᱪᱟᱞᱟᱣ ᱠᱟᱱᱟ ᱚᱱᱟ ᱜᱮᱞᱤᱧ ᱠᱩᱞᱤ ᱵᱤᱱᱟ, ᱟᱫᱚ ᱵᱟᱹᱫᱽ ᱠᱚᱫᱚ ᱪᱮᱫ ᱠᱚᱯᱮ ᱪᱤᱠᱟᱹ ᱵᱟᱲᱟᱭᱮᱫᱟ ᱱᱮᱛᱟᱨ ᱫᱚ?
ᱵᱟᱹᱫᱽ ᱨᱮᱫᱚ ᱪᱮᱫ ᱠᱚ ᱪᱤᱠᱟᱹᱭᱟ? ᱦᱩᱲᱩ ᱞᱮ ᱨᱚᱦᱚᱭᱫᱟ᱾
ᱦᱩᱸ᱾ ᱟᱫᱚ ᱦᱩᱲᱩ ᱫᱚᱯᱮ ᱨᱚᱦᱚᱭ ᱥᱤᱨᱟᱹᱣ ᱪᱟᱵᱟ ᱠᱮᱫᱟ ᱥᱮ ᱱᱚᱝᱠᱟ ᱢᱮᱱᱟᱜ ᱜᱮᱭᱟ ᱟᱨᱚ ᱵᱟᱹᱠᱤ ᱠᱚ?
ᱟᱹᱣᱨᱤᱞᱮ ᱨᱚᱦᱚᱭ ᱥᱟᱹᱛᱟ, ᱢᱮᱱᱟᱜ ᱛᱟᱞᱮ ᱜᱮᱭᱟ᱾
ᱦᱮᱸ ᱦᱩᱸ᱾
ᱟᱯᱮ ᱫᱚᱯᱮ ᱨᱚᱦᱚᱭᱫᱟ ᱥᱮ ᱵᱟ?
ᱦᱮᱸ ᱟᱞᱮ ᱦᱚᱸᱞᱮ ᱨᱚᱦᱚᱭᱮᱫ ᱜᱮᱭᱟ ᱟᱫᱚ ᱛᱮᱦᱮᱧ ᱫᱚ ᱦᱟᱜ ᱞᱮ ᱵᱚᱱᱫᱚ ᱧᱚᱜ ᱠᱟᱱᱟ, ᱢᱤᱫᱴᱮᱱ ᱦᱚᱞᱟ ᱢᱮᱱᱴᱟᱹᱝ ᱟᱞᱮ ᱟᱛᱩᱨ ᱨᱮ ᱠᱟᱹᱡ ᱚᱥᱩᱵᱤᱫᱟ ᱧᱚᱜ ᱦᱩᱭ ᱟᱠᱟᱱᱟ ᱚᱱᱟ ᱦᱤᱥᱟᱹᱵᱽ ᱛᱮ ᱦᱟᱸᱜ ᱵᱚᱱᱫᱚ ᱵᱟᱲᱟ ᱦᱩᱭ ᱟᱠᱟᱱᱟ ᱛᱮᱦᱮᱱ ᱫᱚ ᱾ ᱦᱮᱸ ᱾ ᱚᱱᱟ ᱨᱩᱣᱟᱹ ᱦᱟᱹᱥᱩ ᱜᱩᱡᱩᱜ ᱜᱩᱨᱩᱜ ᱠᱚ ᱢᱮᱱᱟᱜ ᱜᱮᱭᱟ ᱛᱚ ᱟᱫᱚ ᱚᱱᱠᱟᱜᱮ ᱦᱟᱸᱟᱜ ᱾
ᱮᱭ ᱾
ᱦᱮᱸ ᱦᱮᱸ ᱾ ᱟᱞᱮ ᱱᱚᱛᱮ ᱦᱚᱸ ᱱᱚᱝᱠᱟ ᱜᱮᱞᱮ ᱪᱷᱩᱴᱟᱹᱣ ᱵᱟᱲᱟ ᱟᱠᱟᱱᱟᱟᱱᱟ ᱦᱟᱸᱜ ᱟᱣᱨᱤ ᱞᱮ ᱪᱟᱵᱟᱭᱟ ᱾
ᱚ ᱾
ᱦᱮᱸ ᱟᱫᱚ ᱛᱤᱱᱟᱹᱝ ᱟᱴ ᱯᱮ ᱪᱟᱥᱟ ᱟᱯᱮ ᱩᱱ ᱫᱚ?
ᱪᱟᱥ ᱫᱚ ᱢᱚᱴᱟᱢᱩᱴᱤ ᱦᱩᱭᱩᱜ ᱠᱟᱱᱟ ᱟᱨᱠᱤ ᱵᱟᱭ ᱫᱟᱜ ᱮᱫ ᱠᱟᱱᱟ ᱥᱮ ᱾
ᱚ ᱵᱟᱹᱭ ᱫᱟᱜ ᱮᱫᱟᱭ?
ᱵᱟᱝ ᱾
ᱟᱞᱮ ᱱᱚᱱᱛᱮ ᱢᱟ ᱦᱚᱸᱜᱼᱚᱭ ᱱᱤᱛᱜᱮ ᱦᱟᱸᱜ ᱵᱚᱱᱫᱚ ᱠᱟᱜᱼᱟᱭ ᱟᱹᱰᱤ ᱥᱮᱛᱟᱜ ᱠᱷᱚᱱᱜᱮ ᱡᱚᱠᱷᱚᱱ ᱛᱚᱠᱷᱚᱱ ᱦᱤᱡᱩᱜ ᱠᱟᱱᱟ ᱫᱟᱜ ᱦᱩ ᱾ ᱠᱤᱪᱷᱩ ᱜᱷᱟᱹᱲᱤᱡ ᱮ ᱫᱟᱜ ᱮᱫᱟᱭ ᱛᱟᱨᱯᱚᱨ ᱵᱚᱱᱫᱚ ᱮᱫᱟᱭ ᱾ ᱵᱟᱭ
ᱚ,
ᱫᱟ ᱞᱤᱫᱟᱭ ᱥᱮ ᱵᱟᱝ?
ᱛᱟᱦᱚᱞᱮ ᱫᱟᱠᱟ ᱡᱚᱢ ᱠᱚᱫᱚ ᱦᱩᱭ ᱟᱠᱟᱱᱟ ᱥᱮ ᱟᱹᱣᱨᱤ?
ᱦᱩᱭ ᱵᱚᱲᱚ ᱦᱮᱸ ᱦ ᱾
ᱪᱤᱠᱟᱭᱱᱟ?
ᱵᱟᱝ ᱟᱸᱡᱚᱢᱚᱜ ᱠᱟᱱᱟ ᱾
ᱨᱚᱲ ᱠᱤ ᱵᱟᱝ ᱟᱸᱡᱚᱢ ᱠᱟᱱᱟ?
ᱦᱮᱸ ᱱᱤᱛᱳᱜ ᱫᱚ ᱟᱸᱡᱚᱢᱚᱜ ᱠᱟᱱᱟ ᱾
ᱞᱟᱹᱭ ᱫᱟᱞᱤᱧ ᱟᱯᱮ ᱚᱱᱛᱮ ᱫᱚ ᱫᱟᱜ ᱵᱟᱲᱟᱭᱮᱫᱟᱭ ᱥᱮ ᱵᱟᱝᱟ ᱛᱮᱦᱮᱧ ᱫᱚ?
ᱫᱟᱭ ᱮᱫ ᱠᱟᱱ ᱜᱮᱭᱟᱭ ᱾
ᱚ ᱾
ᱢᱟᱱᱮ ᱠᱤ ᱮᱱᱠᱟ ᱛᱷᱚᱲᱟ ᱛᱷᱚᱲᱟ ᱾
ᱟᱪᱪᱷᱟ ᱾ ᱛᱟᱦᱚᱞᱮ ᱟᱹᱵᱤᱱ ᱫᱚ ᱵᱤᱱ ᱡᱚᱢ ᱵᱟᱲᱟ ᱟᱠᱟᱜᱼᱟ ᱥᱮ ᱵᱽᱵᱤᱱ ᱡᱚᱢ ᱵᱟᱲᱟ ᱟᱠᱟᱜ ᱵᱤᱱ?
ᱡᱟᱢ ᱜᱤ ᱾
ᱦᱩᱸ ᱾
ᱛᱟᱦᱚᱞᱮ ᱠᱷᱟᱱ ᱫᱚ ᱟᱯᱮ ᱫᱚ ᱪᱮᱫ ᱦᱩᱲᱩ ᱠᱚ ᱚᱱᱠᱟᱯᱮ ᱨᱚᱦᱚᱭᱮᱫᱟ? ᱢᱟᱱᱮ ᱪᱮᱫ ᱤᱛᱟᱹ ᱠᱚ ᱚᱱᱠᱟ ᱚᱲᱟᱜ ᱠᱚᱨᱮ ᱾
ᱦᱩᱲᱳ ᱠᱚᱞᱮ ᱨᱚᱦᱚᱭᱮᱫ ᱠᱟᱱᱟ ᱾
ᱪᱮᱫ ᱞᱮᱠᱟᱱ ᱤᱛᱟᱹ ᱠᱚ?
ᱪᱤᱠᱟᱹᱭᱱᱟ ᱾
ᱢᱟᱱᱮ ᱤᱛᱟᱹ ᱢᱟᱱᱮ ᱪᱮᱫᱞᱮᱠᱟᱱ ᱟᱹᱰᱤ ᱟᱭᱢᱟ ᱨᱚᱠᱚᱢ ᱦᱩᱲᱩ ᱢᱮᱱᱟᱜᱼᱟ ᱟᱛᱚ ᱾
ᱦᱮᱸ ᱦᱮᱸ ᱾
ᱪᱮᱫ ᱞᱮᱠᱚᱱᱟ ᱠᱚ ᱚᱱᱟᱜᱮ?
ᱦᱩᱲᱩ ᱨᱮᱱᱟᱜ ᱧᱩᱛᱩᱢ ᱠᱚᱫᱚ ᱵᱟᱹᱧ ᱵᱟᱰᱟᱭᱟ ᱾
ᱚ ᱾
ᱟᱯᱮ ᱠᱚᱫᱚ ᱟᱯᱮ ᱫᱚ ᱪᱮᱫ ᱢᱟᱱᱮ ᱪᱮᱫ ᱠᱚ ᱞᱟᱹᱭᱟ? ᱪᱮᱫ ᱠᱚ ᱞᱟᱹᱭᱟ ᱢᱟᱱᱮ ᱠᱤ ᱪᱮᱫ ᱦᱩᱲᱩ ᱯᱮ ᱨᱚᱦᱚᱭ ᱜᱮᱭᱟ?
ᱟᱭᱢᱟ ᱨᱚᱠᱚᱢ ᱦᱩᱲᱩ ᱜᱮᱞᱮ ᱨᱚᱦᱚᱭᱟ ᱟᱞᱮ ᱢᱟ ᱱᱚᱛᱮ ᱜᱷᱩᱴᱩ ᱠᱚᱨᱮ ᱵᱩᱞᱮᱴ ᱠᱚᱠᱚ ᱨᱚᱦᱚᱭᱟ ᱚᱱᱟ ᱢᱤᱱᱤ ᱥᱚᱨᱱᱚ ᱠᱚᱵᱤᱱ ᱟᱸᱡᱚᱢ ᱟᱠᱟᱜ-ᱟ?
ᱦᱩᱸ᱾
ᱦᱮᱸ ᱚᱱᱟ ᱜᱟᱹᱦᱤᱨ ᱥᱚᱨᱱᱚ ᱠᱚ ᱜᱟᱹᱦᱤᱨ ᱠᱚᱨᱮ ᱠᱚ ᱨᱚᱦᱚᱭ ᱵᱟᱲᱟᱭᱟ ᱛᱟᱨ ᱯᱚᱨᱮ ᱵᱟᱠᱽᱥᱟ ᱵᱷᱳᱜᱽ ᱠᱚᱵᱤᱱ ᱟᱸᱡᱚᱢ ᱟᱠᱟᱫ ᱠᱚᱣᱟ?
ᱵᱟ᱾
ᱡᱟᱦᱟᱸ ᱪᱟᱣᱞᱮ ᱠᱚ ᱯᱟᱭᱮᱥ ᱫᱚ ᱚᱱᱠᱟ ᱦᱮᱸ ᱚᱱᱟ ᱦᱩᱲᱩ ᱠᱚ ᱨᱚᱦᱚᱭ ᱟᱭᱢᱟ ᱟᱞᱮ ᱱᱚᱛᱮ ᱫᱚ᱾
ᱚ᱾
ᱟᱹᱰᱤ ᱜᱟᱱ ᱫᱟᱢ ᱜᱮᱭᱟ ᱛᱚ ᱟᱫᱚ ᱚᱱᱟ ᱟᱠᱷᱨᱤᱧ ᱠᱷᱟᱹᱛᱤᱨ ᱠᱚ ᱨᱚᱦᱚᱭ ᱵᱟᱲᱟᱭᱟ᱾
ᱚ᱾
ᱦᱮᱸ᱾
ᱚᱱᱟ ᱛᱟᱞᱦᱮ ᱚᱰᱤᱧ ᱫᱚᱦᱚᱭ ᱠᱟᱛᱤᱧ ᱠᱟᱱᱟ ᱦᱮᱸ᱾ ᱚ ᱟᱨ ᱥᱟᱨᱟ ᱵᱚᱪᱷᱚᱨ ᱯᱮ ᱨᱚᱦᱚᱭ ᱜᱮᱭᱟ ᱥᱮ ᱢᱤᱫ ᱫᱷᱟᱱ ᱜᱤ?
ᱟᱞᱮ ᱱᱚᱛᱮ ᱦᱚᱸ ᱢᱤᱫ ᱫᱷᱟᱣ ᱜᱮᱞᱮ ᱨᱚᱦᱚᱭᱟ ᱥᱟᱨᱟ ᱵᱚᱪᱷᱚᱨ ᱫᱚ ᱚᱱᱠᱟ ᱥᱤᱞᱩ ᱠᱚ ᱵᱟᱹᱪᱩᱜ ᱟᱱᱟ ᱠᱮᱱᱮᱞ ᱠᱚᱦᱚᱸ ᱵᱟᱹᱪᱩᱜ ᱟᱱᱟ ᱚᱱᱟ ᱠᱷᱟᱹᱛᱤᱨ ᱦᱟᱸᱜ ᱵᱟᱝᱞᱮ ᱨᱚᱦᱚᱭ ᱜᱮᱭᱟ᱾ ᱢᱤᱫ ᱫᱷᱟᱣ ᱜᱮ ᱨᱚᱦᱚᱭ ᱦᱩᱭᱩᱜᱼᱟ ᱥᱮᱨᱢᱟ ᱡᱟᱹᱲᱤ ᱫᱟᱜ ᱛᱮᱜᱮ ᱦᱟᱸᱜ ᱡᱟ ᱦᱩᱭᱩᱜᱼᱟ ᱚᱱᱟᱜᱮ᱾
ᱚ ᱟᱯᱮ ᱫᱚ ᱚᱠᱟ ᱰᱤᱥᱴᱤᱠ ᱯᱟᱲᱟᱜ ᱠᱟᱱ ᱛᱟᱯᱮᱭᱟ?
ᱟᱞᱮ ᱫᱚ ᱦᱟᱸᱜ ᱱᱚᱣᱟ ᱡᱚᱝᱜᱚᱞ ᱢᱚᱦᱚᱞ ᱵᱮᱱ ᱟᱸᱡᱚᱢ ᱵᱟᱲᱟ ᱟᱠᱟᱜᱼᱟ?
ᱦᱮᱸ ᱟᱸᱡᱚᱢ ᱟᱠᱟᱜ ᱜᱮᱭᱟᱞᱤᱧ।
ᱵᱮᱝᱜᱚᱞ ᱨᱮᱱᱟᱜ ᱚᱱᱟ ᱰᱤᱥᱴᱤᱠ ᱜᱮ ᱟᱨ ᱟᱹᱵᱤᱱ ᱫᱚ?
ᱟᱹᱞᱤᱧ ᱫᱚ ᱵᱟᱸᱠᱩᱲᱟ ᱟᱸᱡᱚᱢ ᱟᱠᱟᱫᱟ ᱵᱮᱱ?
ᱦᱮᱸ ᱦᱮᱸ ᱟᱸᱡᱚᱢ ᱠᱟᱜ ᱜᱮᱭᱟᱞᱤᱧ᱾
ᱦᱩᱸ᱾
ᱟᱯᱮ ᱚᱱᱛᱮ ᱫᱚ ᱛᱤᱱᱟᱹᱜ ᱜᱟᱱ ᱛᱤᱱ ᱡᱚᱠᱷᱚᱡ ᱪᱟᱥ ᱦᱩᱭᱩᱜᱼᱟ ᱢᱤᱫ ᱡᱚᱠᱷᱚᱡ ᱥᱮ ᱵᱟᱨᱯᱮ ᱡᱚᱠᱷᱚᱡ?
ᱚᱱᱟ ᱢᱤᱫ ᱡᱚᱠᱷᱟᱡ ᱜᱮᱞᱮ ᱪᱟᱥ ᱜᱮᱭᱟ ᱟᱞᱮ ᱫᱚ᱾
ᱦᱩᱸ ᱛᱟᱦᱚᱞᱮ ᱱᱤᱭᱟᱹ ᱱᱤᱭᱟᱹ ᱫᱷᱟᱣ ᱜᱮ ᱦᱟᱸᱜ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱛᱮᱜᱮ ᱡᱟ ᱦᱩᱭᱩᱜ ᱠᱟᱱᱟ ᱚᱱᱟᱜᱮ᱾ ᱛᱟᱦᱚᱞᱮ ᱠᱟᱹᱢᱤ ᱠᱚᱫᱚ ᱵᱤᱱ ᱫᱟᱲᱮᱭᱟᱜ ᱜᱮᱭᱟ ᱥᱮ ᱵᱟᱵᱤᱱ ᱫᱟᱲᱮᱭᱟᱜ ᱜᱮᱭᱟᱵᱤᱱ?
ᱠᱟᱹᱢᱤ ᱠᱚᱫᱚ ᱛᱷᱚᱲᱟ ᱛᱷᱚᱲᱟ᱾
ᱦᱮᱸ ᱛᱩᱫ ᱨᱚᱦᱚᱭ ᱠᱚ?
ᱦᱳᱭ ᱚᱲᱟᱜ ᱨᱮᱱᱟᱜ ᱠᱟᱹᱢᱤ ᱠᱚᱫᱚ ᱵᱟᱢ ᱥᱮᱬᱟ ᱠᱟᱜ ᱨᱮᱦᱚᱸ ᱵᱟᱝ ᱦᱩᱭᱩᱜᱼᱟ᱾
ᱦᱮᱸ ᱦᱮᱸ ᱚᱲᱟᱜ ᱨᱮᱱᱟᱜ ᱠᱟᱹᱢᱤ ᱫᱚ ᱥᱮᱱᱟ ᱜᱮ ᱞᱟᱹᱠᱛᱤ ᱠᱟᱱ ᱜᱮᱭᱟ ᱠᱟᱹᱢᱤ ᱵᱟᱲᱟ ᱦᱩᱭᱩᱜ ᱜᱮᱭᱟ᱾
ᱦᱮᱸ᱾
ᱪᱮᱫ ᱠᱚᱵᱤᱱ ᱪᱤᱠᱟᱹ ᱵᱟᱲᱟᱭ ᱜᱮᱛᱮ ᱟᱨ?
ᱪᱮᱫ ᱜᱮ ᱵᱟᱝ ᱚᱲᱟᱜ ᱠᱚᱨᱮᱜᱤ᱾
ᱚᱞ ᱯᱟᱲᱦᱟᱣ ᱠᱚ᱾
ᱟᱵᱮᱱ ᱫᱚ ᱪᱮᱫ ᱵᱮᱱ ᱪᱮᱠᱟᱭ ᱜᱮᱭᱟ?
ᱪᱮᱫ ᱦᱚᱸ ᱵᱟᱝᱟ ᱚᱲᱟᱜ ᱠᱚᱨᱮᱜᱮ᱾
ᱩᱸ᱾ ᱚᱲᱟᱜ ᱨᱮᱫᱚ ᱚᱠᱚᱭ ᱠᱚ ᱢᱮᱱᱟᱜ ᱠᱚᱛᱮ?
ᱦᱩᱸ ᱚᱲᱟᱜ ᱨᱮ ᱢᱮᱱᱟᱜ ᱠᱚᱜᱮᱭᱟ ᱜᱚᱜᱚᱼᱵᱟᱵᱟ ᱠᱚ ᱵᱚᱭᱦᱟ ᱢᱤᱫᱴᱟᱝ ᱢᱮᱱᱟᱭᱟ।
ᱚᱻ
ᱦᱩᱰᱤᱧ ᱥᱮ ᱦᱩᱰᱤᱧ ᱥᱚᱝᱥᱟᱨ ᱜᱷᱟᱨᱚᱸᱡᱽ ᱠᱟᱱ ᱛᱟᱞᱮᱭᱟ ᱡᱟᱹᱥᱛᱤ ᱫᱚ ᱵᱟᱝ ᱥᱮᱲᱟ ᱛᱟᱞᱮᱭᱟ, ᱟᱨ ᱟᱯᱮ ᱫᱚ?
ᱟᱞᱮ ᱦᱚᱸ ᱚᱱᱠᱟ ᱜᱮ ᱜᱚᱜᱚ -ᱵᱟᱵᱟ ᱟᱨ ᱵᱷᱟᱭ ᱢᱮᱱᱟᱭ ᱟᱠᱟᱫᱮᱭᱟ ᱵᱳᱱ ᱢᱮᱱᱟᱭ ᱠᱟᱫᱮᱭᱟ ᱟᱨ ᱤᱧ ᱾
ᱦᱩᱸ ᱱᱟᱯᱟᱭ ᱜᱮ᱾
ᱟᱫᱚ ᱦᱟᱸᱜ ᱱᱤᱛᱚᱜ ᱫᱚᱵᱤᱱ ᱠᱟᱹᱢᱤ ᱵᱟᱲᱟᱭᱟ ᱥᱮ ᱪᱮᱫ ᱠᱚ ᱚᱲᱟᱜ ᱥᱮᱱ ᱵᱤᱱ ᱨᱩᱣᱟᱹᱲᱟ ᱟᱨᱚ?
ᱚᱲᱟᱜ ᱥᱮᱱ ᱜᱤ ᱱᱤᱛᱚᱜ ᱫᱚ ᱟᱫᱚ ᱵᱟᱝ ᱠᱟᱹᱢᱤ ᱦᱩᱭᱩᱜᱼᱟ᱾
ᱦᱩᱸ᱾ ᱟᱨ ᱟᱹᱵᱤᱱ ᱨᱤᱱ ᱵᱚᱭᱦᱟ ᱠᱚᱫᱚ ᱠᱚ ᱚᱞ ᱯᱟᱲᱦᱟᱜ ᱠᱟᱱᱟ ᱥᱮ ᱵᱟᱝᱟ?
ᱦᱮᱸ ᱚᱞᱚᱜ ᱯᱟᱲᱦᱟᱜ ᱠᱟᱱ ᱜᱮᱭᱟ ᱠᱚ᱾
ᱦᱚᱭ ᱚᱞᱚᱜ ᱯᱟᱲᱦᱟᱣ ᱢᱟ ᱞᱟᱹᱠᱛᱤ ᱠᱟᱱ ᱜᱮᱭᱟ ᱱᱮᱛᱟᱨ ᱢᱟ ᱾
ᱦᱮᱸ ᱚᱞᱚᱜ ᱢᱟᱱᱮ ᱵᱟᱢ ᱯᱟᱲᱦᱟᱣ ᱞᱮᱱ ᱠᱷᱟᱱᱡ ᱫᱚ ᱪᱮᱫ ᱜᱮ ᱵᱟᱝ ᱦᱩᱭᱩᱜᱼᱟ᱾
ᱦᱮᱸ ᱦᱮᱸ ᱡᱮᱛᱱᱟ ᱠᱚᱢ ᱵᱮᱥᱤ ᱞᱟᱹᱠᱛᱤ ᱠᱟᱱ ᱜᱮ ᱛᱟᱵᱚᱱᱟ᱾
ᱦᱩᱸ᱾
ᱜᱚᱴᱟ ᱜᱮ ᱱᱮᱛᱟᱨ ᱫᱚ᱾
ᱦᱳᱭ᱾
ᱦᱳᱭ ᱪᱟᱹᱠᱨᱤ ᱵᱟᱠᱨᱤ ᱵᱟᱝ ᱦᱩᱭᱩᱜ ᱨᱮᱦᱚᱸ
ᱯᱟᱲᱦᱟᱣ ᱫᱚ ᱪᱮᱫ ᱫᱚᱨᱠᱟᱨ ᱜᱮᱭᱟ᱾
ᱦᱩᱸ ᱾ ᱟᱫᱚ ᱵᱟᱹᱫ ᱠᱚᱨᱮ ᱦᱟᱹᱠ ᱦᱟᱹᱠᱩ ᱠᱟᱹᱴᱠᱚᱢ ᱠᱚᱠᱚ ᱧᱟᱢᱚᱜ ᱜᱮᱭᱟ ᱥᱮ ᱵᱟᱝᱟ ᱟᱯᱮ ᱚᱱᱛᱮ ᱫᱚ ᱨᱚᱠᱚᱡ ᱜᱚᱸᱜᱷᱟ ᱠᱚ!
ᱧᱟᱢ ᱫᱚᱠᱚ ᱧᱟᱢᱚᱜ ᱜᱮᱭᱟ ᱟᱫᱚ ᱱᱮᱥ ᱫᱚ ᱩᱱᱟᱹᱜ ᱫᱚ ᱵᱟᱹᱪᱩᱜ ᱟᱠᱟᱫ ᱠᱚᱣᱟ ᱵᱟᱭ ᱫᱟᱜ ᱟᱠᱟᱫᱟ ᱥᱮ᱾
ᱦᱩᱸ ᱦᱩᱸ ᱾
ᱟᱫᱚ ᱚᱱᱟ ᱦᱚᱛᱮᱜ ᱛᱮ ᱾
ᱦᱩᱸ ᱢᱮᱱ ᱫᱤᱧ ᱡᱚᱛᱚ ᱦᱚᱲ ᱠᱚ ᱨᱚᱦᱚᱭ ᱵᱟᱲᱟᱭ ᱫᱟ ᱥᱮ ᱠᱚᱢ ᱠᱚᱢ ᱠᱚ ᱨᱚᱦᱚᱸᱭ ᱵᱟᱲᱟᱭ ᱫᱟ ᱟᱯᱮ ᱚᱱᱛᱮ ᱫᱚ?
ᱚᱱᱠᱟᱜᱤ ᱠᱚᱢ ᱠᱚᱢ ᱾
ᱵᱟᱭ ᱫᱟᱜ ᱮ ᱠᱟᱱᱟ ᱥᱮ ᱢᱚᱡᱽ ᱛᱮ ᱠᱷᱮᱛ ᱠᱚ ᱵᱟᱝ ᱫᱟᱜ ᱠᱚ ᱵᱟᱹᱪᱩᱜ ᱟᱠᱟᱫᱟ᱾
ᱦᱩᱸ ᱦᱩᱸ ᱾
ᱠᱟᱴᱠᱚᱢ ᱠᱚ ᱧᱟᱢᱚᱜ ᱜᱮᱭᱟ ᱟᱯᱮ ᱚᱱᱛᱮ ᱨᱮ ᱥᱮ ᱵᱟᱝ ᱠᱚ ᱧᱟᱢᱚᱜ ᱜᱮᱭᱟ?
ᱦᱮᱸ ᱧᱟᱢᱚᱜ ᱜᱮᱭᱟ ᱠᱚ ᱾
ᱩᱱᱠᱩ ᱜᱚᱸᱜᱷᱟ ᱨᱚᱠᱚᱡ ᱠᱚ᱾
ᱦᱮᱸ ᱜᱚᱝᱜᱷᱟ ᱨᱚᱠᱚᱡ ᱠᱟᱴᱠᱚᱢ ᱦᱟᱹᱠᱩ ᱠᱚ
ᱟᱫᱚ ᱱᱚᱛᱮ ᱢᱟ ᱠᱷᱩᱵ ᱦᱟᱹᱠᱩ ᱠᱚ ᱥᱟᱵᱮᱫ ᱠᱚᱣᱟ ᱱᱮᱛᱟᱨ ᱢᱟ᱾ ᱯᱟᱴᱟ ᱠᱚᱠᱚ ᱯᱟᱴᱟ ᱠᱚᱵᱮᱱ ᱵᱟᱲᱟᱭ ᱜᱮᱭᱟ ᱛᱚ?
ᱚᱱᱟ ᱢᱟᱱᱮ ᱫᱚ ᱪᱮᱫ ᱠᱟᱱᱟ?
ᱚᱱᱟ ᱡᱷᱟᱹᱞᱤ ᱞᱮᱠᱟᱱᱟᱜ ᱡᱟᱦᱟᱸ ᱦᱟᱹᱠᱩ ᱠᱚ ᱫᱟᱜ ᱠᱚᱫᱚ
ᱚ ᱚ
ᱦᱮᱸ ᱚᱱᱟ ᱢᱟᱫᱽ ᱩᱸ ᱩᱸ ᱢᱟᱫᱽ ᱠᱚ ᱦᱩᱥᱤᱫ ᱟᱛᱮᱜ ᱚᱱᱟ ᱠᱟᱹᱪ ᱠᱟᱹᱪ ᱵᱟᱛᱟ ᱞᱮᱠᱟᱱᱟᱜ ᱛᱮ
ᱦᱩᱸ
ᱦᱤᱲᱤᱧ ᱠᱮᱫ ᱫᱚ ᱱᱚᱛᱮ ᱠᱚ ᱵᱮᱱᱟᱣ ᱛᱮ ᱟᱫᱚ ᱚᱲᱟᱣ ᱟᱠᱚ ᱟᱫᱚ ᱚᱱᱟᱨᱮ ᱦᱟᱹᱠᱩ ᱠᱚᱨᱮ ᱠᱚ ᱫᱟᱜ ᱜᱮᱫ ᱫᱟᱜ ᱜᱮᱫ ᱠᱚᱣᱟ ᱟᱫᱚ ᱱᱤᱛᱚᱜ ᱫᱚ ᱦᱟᱹᱠᱩ ᱠᱚᱜᱮ ᱠᱚ ᱡᱚᱢ ᱵᱟᱲᱟᱭᱮᱫ ᱠᱚᱜᱮᱭᱟ ᱦᱟᱸᱜ ᱟᱨ ᱟᱞᱮ ᱚᱱᱛᱮ, ᱟᱞᱮ ᱱᱚᱛᱮ ᱫᱚ ᱨᱚᱠᱚᱡ ᱠᱚᱫᱚ ᱠᱷᱩᱵ ᱠᱚ ᱧᱟᱢᱚᱜᱼᱟ ᱦᱟᱸᱜ᱾ ᱦᱩᱰᱤᱧ ᱦᱩᱰᱤᱧ ᱨᱚᱠᱚᱡ ᱢᱮᱱᱟᱜ ᱠᱚᱣᱟ ᱥᱮ
ᱦᱮᱸ, ᱟᱯᱮ ᱥᱮᱱ ᱫᱚᱠᱚ ᱧᱟᱢᱚᱜ ᱟᱥᱮ ᱵᱟᱝ?
ᱦᱮᱸ ᱧᱟᱢᱚᱜ ᱟᱠᱚ ᱟᱭᱢᱟ ᱜᱮᱠᱚ ᱧᱟᱢᱚᱜᱼᱟ ᱨᱚᱠᱚᱡ ᱠᱚᱫᱚ ᱟᱞᱮ ᱱᱚᱛᱮ ᱫᱚ᱾ ᱥᱩᱫᱷᱩ ᱜᱚᱝᱜᱷᱟ ᱛᱮᱫ ᱠᱚᱢ ᱧᱚᱜ ᱠᱚ ᱧᱟᱢᱚᱜᱼᱟ᱾
ᱚ ᱪᱟᱞᱟᱜ ᱜᱮᱭᱟ ᱯᱮ ᱦᱟᱞᱟᱝ ᱠᱚ?
ᱦᱩᱸ ᱪᱟᱞᱟᱣ ᱵᱟᱲᱟᱜ ᱦᱩᱭᱩᱜᱼᱟ᱾ ᱛᱟᱨᱯᱚᱨᱮ ᱱᱩᱠᱩ ᱱᱮᱛᱟᱨ ᱢᱟ ᱠᱟᱴᱠᱚᱢ ᱠᱷᱩᱵ ᱠᱚ ᱧᱟᱢᱚᱜᱼᱟ ᱥᱮ ᱠᱟᱴᱠᱚᱢ ᱦᱩᱸ ᱫᱚ ᱚᱱᱟ ᱨᱤᱫ ᱡᱚᱢ ᱵᱟᱲᱟ ᱦᱩᱭᱩᱜᱼᱟ ᱡᱟᱹᱥᱛᱤ ᱥᱤᱵᱤᱞ ᱵᱩᱡᱷᱟᱹᱜᱼᱟ᱾
ᱚ
ᱟᱫᱚ ᱟᱯᱮ ᱚᱱᱛᱮ ᱫᱚ ᱵᱤᱨ ᱫᱤᱥᱚᱢ ᱥᱮ ᱱᱚᱝᱠᱟ ᱵᱩᱨᱩ ᱫᱤᱥᱚᱢ?
ᱵᱤᱨ ᱫᱤᱥᱚᱢ ᱜᱮ ᱢᱟᱱᱮ ᱵᱤᱨ ᱫᱚ ᱵᱟᱹᱪᱩᱜ ᱠᱟᱫᱟ ᱟᱞᱮᱥᱮᱫ ᱫᱚ ᱤᱭᱟᱹ ᱞᱟᱴᱩ ᱞᱟᱴᱩ ᱵᱩᱨᱩ ᱢᱮᱱᱟᱜ ᱠᱟᱫᱟ᱾
ᱦᱩᱸ ᱦᱩᱸ ᱟᱫᱚ ᱚᱱᱟ ᱠᱚᱨᱮ ᱦᱚᱛᱚ ᱫᱟᱨᱮ ᱱᱟᱹᱲᱤ ᱠᱚᱦᱚᱸ ᱛᱚ ᱢᱮᱱᱟᱜ ᱜᱮᱭᱟ ᱥᱮ
ᱦᱮᱸ
ᱵᱟᱝᱯᱮ ᱪᱟᱞᱟᱜ ᱜᱮᱛᱮ ᱵᱤᱨ ᱠᱚ ᱥᱮᱱ ᱫᱚ?
ᱦᱮᱸ ᱡᱟᱹᱜ ᱢᱟᱱᱮ ᱢᱟᱱᱮ ᱵᱩᱨᱩ ᱫᱚ ᱟᱞᱮᱠᱷᱚᱱ ᱫᱚ ᱱᱟᱥᱮᱱᱟᱜ ᱥᱟᱺᱜᱤᱧ ᱧᱚᱜ ᱜᱮᱭᱟ ᱟᱫᱚ ᱪᱟᱞᱟᱜ ᱫᱚ ᱩᱱᱟᱹᱜ ᱫᱚ ᱵᱟᱞᱮ ᱪᱟᱞᱟᱜ ᱜᱮᱭᱟ᱾
ᱢᱟᱡᱷᱮ ᱥᱟᱡᱮ ᱦᱮᱸ
ᱟᱫᱚ ᱡᱟᱦᱟᱸ ᱵᱤᱨᱠᱚ ᱰᱮᱢᱠᱚ ᱯᱩᱴᱠᱟᱹ ᱠᱚ ᱩᱫ ᱠᱚ ᱩᱰᱩᱠᱚᱜᱼᱟ, ᱚᱱᱟ ᱠᱚᱫᱚ ᱯᱮ ᱧᱟᱢ ᱵᱟᱲᱟᱭ ᱜᱮᱭᱟ ᱥᱮ ᱵᱟᱝ ᱧᱟᱢ ᱵᱟᱲᱟᱭ ᱜᱮᱭᱟ
ᱦᱮᱸ ᱧᱟᱢ ᱜᱤ
ᱦᱩᱸ ᱵᱟᱲᱟᱭ ᱜᱮᱭᱟᱵᱤᱱ ᱛᱚ ᱯᱩᱴᱠᱟᱹ ᱠᱚ ᱩᱱᱠᱩ ᱩᱫ ᱠᱚ
ᱦᱮᱸ ᱛᱷᱚᱲᱟ ᱜᱤ ᱟᱯᱮ ᱟᱯᱮ ᱥᱮᱫ ᱫᱚ ᱢᱮᱱᱟᱜ ᱠᱟᱫᱟ ᱥᱮ ᱵᱟᱝ?
ᱦᱮᱸ ᱟᱞᱮ ᱱᱚᱰᱮ ᱦᱚᱸ ᱵᱤᱨ ᱥᱩᱨ ᱥᱩᱨ ᱧᱚᱜ ᱜᱮᱭᱟ ᱠᱷᱩᱵ ᱥᱮᱬᱟ ᱵᱤᱨ ᱫᱚ ᱵᱟᱝᱟ ᱦᱩᱰᱤᱧ ᱧᱚᱜ ᱫᱷᱟᱨᱟ ᱵᱤᱨ ᱠᱟᱱᱟ᱾
ᱚ
ᱟᱫᱚ ᱱᱩᱠᱩ ᱠᱚᱫᱚ ᱯᱩᱴ ᱠᱟᱹ ᱠᱚᱫᱚ ᱦᱟᱸᱜ ᱠᱚ ᱧᱟᱢ ᱵᱟᱲᱟᱜ ᱜᱮᱭᱟ ᱟᱹᱜᱩ ᱵᱟᱲᱟ ᱟᱠᱟᱱᱟ ᱡᱚᱢ ᱵᱟᱲᱟ ᱦᱩᱭᱩᱜ ᱜᱮᱭᱟ᱾
ᱚ
ᱦᱳᱭ ᱟᱫᱚ ᱞᱤᱧ ᱞᱟᱹᱭ ᱫᱟ ᱦᱟᱸᱜ ᱚᱠᱛᱚ ᱠᱚᱦᱚᱸ ᱦᱩᱭᱩᱜ ᱠᱟᱱᱟ ᱱᱟᱯᱟᱭ ᱜᱟᱯᱟᱞᱢᱟᱨᱟᱣ ᱦᱩᱭᱱᱟ
ᱪᱮᱠᱟᱭᱱᱟ?
ᱟᱹᱵᱤᱱ ᱞᱟᱹᱭ ᱫᱟᱞᱤᱧ ᱦᱟᱸᱜ ᱚᱠᱛᱚ ᱠᱚᱦᱚᱸ ᱢᱟᱛᱚ ᱦᱩᱭ ᱡᱟᱣᱨᱟᱭᱱᱟ ᱛᱮᱵᱤᱱ ᱠᱚᱞᱟᱵᱤᱱ ᱥᱮ ᱟᱹᱞᱤᱧ ᱜᱮᱞᱤᱧ ᱠᱚᱞᱟ ᱟᱨᱚ ᱥᱮ ᱯᱷᱤᱨᱤ ᱵᱟᱵᱤᱱ ᱛᱟᱦᱮᱱᱟ ᱟᱵᱤᱱ?
ᱟᱹᱞᱤᱧ ᱜᱮᱞᱤᱧ ᱠᱚᱞᱟ ᱾
ᱴᱷᱤᱠ ᱜᱮᱭᱟ ᱛᱟᱦᱚᱞᱮ ᱠᱷᱟᱱ ᱾